ᱡᱚᱦᱟᱨ, ᱦᱮᱸ ᱡᱚᱦᱟᱨ᱾
ᱢᱟᱱᱮ ᱵᱮᱥ ᱜᱮ᱾
ᱦᱮᱸ ᱟᱸᱡᱚᱢᱚᱜ ᱠᱟᱱᱟ ᱵᱮᱥ ᱜᱮ᱾
ᱟᱪᱪᱷᱟ, ᱢᱮᱱᱫᱤᱹᱧ ᱱᱤᱛᱳᱜ ᱫᱚ ᱵᱮᱥ ᱵᱟᱲᱟᱜ ᱜᱮ, ᱢᱮᱱᱟᱜ ᱠᱟᱜ ᱯᱮᱭᱟ ᱛᱚ ᱥᱟᱱᱟᱢ ᱠᱚᱜᱮ?
ᱦᱮᱸ ᱱᱤᱭᱟᱹ ᱜᱷᱟᱹᱲᱤᱡ ᱫᱚ, ᱵᱮᱥ ᱜᱮ ᱢᱮᱱᱟᱜ ᱞᱮᱭᱟ᱾
ᱟᱪᱪᱷᱟ ᱛᱚᱵᱮ, ᱟᱸ ᱟᱯᱮ ᱥᱮᱱᱟᱜ ᱫᱟᱜᱡᱟᱹᱲᱤ ᱠᱚᱫᱚ, ᱚᱠᱟᱞᱮᱠᱟ ᱱᱤᱛᱚᱜ ᱫᱚ?
ᱦᱮᱸ ᱱᱤᱛᱚᱜ ᱫᱚ ᱵᱟᱭ ᱫᱟᱜ ᱫᱟ, ᱠᱤᱪᱷᱩᱠᱷᱚᱱ ᱞᱟᱦᱟ ᱜᱮ ᱟᱹᱥᱳᱲ ᱠᱟᱜᱼᱟ ᱫᱟᱜ᱾ ᱟᱫᱚ ᱟᱯᱮ ᱥᱮᱜ ᱜᱮ?
ᱟᱞᱮᱥᱮᱫ ᱫᱚ ᱠᱟᱹᱴᱤᱡ ᱜᱷᱩᱨᱱᱤ ᱡᱷᱚᱲ ᱠᱚ, ᱦᱮᱡ ᱫᱚ ᱦᱮᱡ ᱞᱮᱱ ᱜᱮᱭᱟ, ᱮᱸ ᱦᱩᱰᱩᱨ ᱵᱤᱡ ᱵᱤᱡᱽᱞᱤ ᱫᱚ ᱵᱷᱟᱜᱮ ᱜᱮ, ᱦᱩᱰᱩᱨ ᱵᱤᱡᱽᱞᱤ ᱠᱮᱜᱼᱟ ᱠᱷᱟᱱ᱾ ᱟᱨ ᱠᱤᱪᱷᱩ ᱠᱷᱮᱛᱨᱮ ᱨᱮ, ᱧᱮᱞᱚᱜ ᱠᱟᱱᱟ ᱚᱲᱟᱜ ᱫᱩᱣᱟᱹᱨ ᱠᱚ ᱮ ᱨᱟᱹᱯᱩᱫ ᱧᱚᱜ ᱠᱟᱜᱼᱟᱭ, ᱠᱟᱹᱴᱤᱡ ᱚᱱᱟᱜᱮ ᱠᱚᱥᱴᱚ ᱫᱚ᱾ ᱟᱨ ᱠᱤᱪᱷᱩ ᱠᱤᱪᱷᱩ, ᱪᱮᱴᱟᱹᱨᱤᱧ ᱧᱩᱨᱩᱢ ᱠᱟᱫ ᱠᱚᱛᱮ ᱮᱸ ᱨᱟᱹᱯᱩᱫ ᱠᱟᱱ ᱛᱟᱠᱚᱣᱟ ᱚᱲᱟᱜ ᱠᱚ, ᱢᱟᱱᱮ ᱴᱟᱞᱮ ᱠᱚ ᱨᱟᱹᱯᱩᱫ ᱠᱟᱱ ᱛᱟᱠᱚᱣᱟ, ᱦᱟᱥᱟ ᱚᱲᱟᱜ ᱥᱮ᱾ ᱦᱮᱸ ᱟᱫᱚ ᱮᱱᱠᱷᱟᱱ ᱟᱯᱮ ᱥᱮᱫ ᱫᱚ, ᱪᱮᱴᱮᱨ ᱠᱚ ᱦᱩᱰᱩᱨ ᱵᱤᱡᱽᱞᱤ ᱠᱚᱫᱚ, ᱚᱱᱠᱟᱱᱟᱜ ᱵᱟᱝ ᱧᱮ ᱠᱟᱱᱟ ᱪᱮᱫ ᱜᱮ?
ᱦᱩᱰᱩᱨ ᱵᱤᱡᱽᱞᱤ ᱢᱟ ᱢᱮᱱᱟᱜ ᱜᱮᱭᱟ, ᱟᱨ ᱵᱟᱹᱫᱽ ᱠᱷᱮᱛᱨᱮ ᱦᱳᱲᱩ ᱠᱚᱢᱟᱞᱮ ᱨᱚᱦᱚᱭᱮᱫ ᱜᱮᱭᱟ ᱟᱫᱚᱢ᱾ ᱦᱚᱭ ᱫᱟᱜ ᱠᱚ ᱦᱩᱰᱩᱨ ᱵᱤᱡᱽᱞᱤ ᱠᱚ, ᱧᱮᱞ ᱢᱟᱲᱟᱝ ᱨᱮᱜᱮ ᱚᱲᱟᱜ ᱦᱮᱡ, ᱩᱪᱤᱛᱚᱜ ᱠᱟᱱᱟ ᱵᱟᱠᱟᱷᱡ ᱠᱷᱮᱛ ᱵᱟᱹᱫᱽ ᱨᱮ ᱛᱟᱦᱮᱸ ᱞᱮᱠᱷᱟᱱ, ᱛᱤᱨᱮ ᱵᱤᱯᱚᱫ ᱦᱳᱭᱩᱜ-ᱟ, ᱵᱟᱵᱚᱱ ᱞᱟᱹᱭ ᱫᱟᱲᱮᱜ-ᱟ ᱥᱮ᱾ ᱦᱚᱲ ᱪᱮᱛᱟᱱ ᱨᱮᱦᱚᱸ, ᱰᱟᱹᱝᱨᱤ ᱪᱮᱛᱟᱱ ᱨᱮᱦᱚᱸ᱾ ᱫᱟᱨᱮ ᱱᱟᱹᱲᱤ ᱚᱲᱟᱜ ᱠᱚᱨᱮ ᱦᱚᱸ, ᱜᱚᱴᱟ ᱜᱮᱛᱚ ᱧᱩᱨᱩᱜ ᱠᱟᱱᱟ ᱧᱮᱞ ᱫᱟᱵᱚᱱ᱾ ᱛᱚ ᱚᱱᱟ ᱜᱮ᱾
ᱟᱪᱪᱷᱟ, ᱛᱚᱵᱮ ᱟᱯᱮ ᱥᱮᱫ ᱫᱚ? ᱪᱟᱥ ᱠᱚᱫᱚ ᱚᱠᱟᱮ ᱞᱮᱠᱟ, ᱪᱟᱞᱟᱜ ᱠᱟᱱᱟ ᱱᱤᱛᱚᱜ ᱫᱚ? ᱱᱟᱦᱮᱞ ᱥᱳᱜ ᱠᱚ ᱛᱤᱱᱟᱹᱜ ᱥᱟᱺᱜᱤᱧ ᱥᱮ, ᱛᱚᱞᱟ ᱛᱳᱫ ᱠᱚ? ᱦᱳᱭ ᱥᱮ-ᱥᱮ ᱟᱯᱷᱚᱨ ᱥᱮ, ᱱᱚᱱᱛᱮ ᱟᱪᱲᱟ ᱠᱚ ᱚᱠᱟ ᱞᱮᱠᱟ? ᱟᱯᱮ ᱫᱚ?
ᱦᱮᱸ ᱟᱞᱮ ᱫᱚᱞᱮ ᱨᱚᱦᱚᱭ ᱜᱚᱫ ᱠᱟᱜᱼᱟ, ᱯᱟᱹᱭᱞᱟᱹ ᱛᱮᱫᱚ ᱫᱷᱩᱲᱤ ᱨᱮᱞᱮ ᱜᱤᱲᱤ ᱞᱮᱜᱼᱟ, ᱦᱳᱲᱳ ᱡᱟᱸᱦᱟ ᱥᱤ ᱠᱟᱛᱮ᱾ ᱟᱪᱷᱟᱲᱟ ᱫᱚ ᱵᱟᱝ, ᱛᱟᱨᱯᱚᱨᱮ ᱚᱱᱟ ᱛᱮᱢᱟ ᱵᱟᱝ ᱦᱳᱭ ᱞᱮᱱᱟ, ᱟᱨᱚᱞᱮ ᱜᱤᱲᱤ ᱠᱮᱫᱟ᱾ ᱠᱮᱜᱼᱟ, ᱚᱱᱟ ᱢᱟ ᱩᱱᱟᱹᱜ ᱵᱮᱥ ᱞᱮᱠᱟ ᱵᱟᱝᱢ ᱫᱟᱨᱮ ᱞᱮᱱᱟ, ᱩᱱ ᱥᱚᱢᱚᱭ ᱵᱟᱭ ᱫᱟᱜ ᱠᱟᱜ-ᱟ ᱡᱚᱠᱷᱚᱱ ᱫᱷᱩᱲᱤ ᱨᱮ ᱞᱮ ᱜᱤᱲᱤ ᱞᱮ-ᱟ᱾ ᱟᱫᱚ ᱨᱚᱦᱚᱲᱮᱱᱟ ᱵᱟᱝ ᱫᱟᱨᱮ ᱞᱮᱱᱟᱜ ᱥᱟᱶᱛᱮ ᱯᱟᱣᱨᱟ ᱠᱚ ᱪᱮᱬᱮ ᱠᱚ ᱢᱮᱱᱟᱜ ᱠᱚᱣᱟ ᱩᱱᱠᱩ ᱜᱮᱛᱚ ᱠᱚ ᱡᱚᱢᱟ᱾
ᱫᱟᱜ ᱡᱟᱹᱲᱤ ᱠᱚᱫᱚ ᱡᱟᱹᱥᱛᱤ ᱦᱩᱭ ᱟᱠᱟᱱᱟ᱾
ᱦᱚᱸ ᱟᱞᱮ ᱫᱚ ᱜᱟᱰᱟ ᱥᱮᱫ ᱨᱮ ᱚᱲᱟᱜ ᱛᱟᱞᱮ ᱛᱚ ᱜᱟᱰᱟ ᱥᱩᱨ ᱜᱮᱛᱟᱞᱮᱭᱟ ᱵᱟᱸᱫᱽ ᱯᱩᱠᱷᱨᱤ ᱠᱚ ᱢᱮᱱᱟᱜ-ᱟ ᱟᱫᱚ ᱛᱟᱦᱚᱞᱮ ᱫᱟᱜ ᱫᱚᱭ ᱫᱟᱜ ᱠᱟᱜ ᱜᱮᱭᱟ ᱚᱱᱟ ᱢᱮᱥ ᱢᱮᱤᱥᱤᱞ ᱞᱮ ᱨᱚᱦᱚᱭ ᱜᱮᱭᱟ᱾ ᱨᱚᱦᱚᱭ ᱫᱚ᱾
ᱟᱪᱪᱷᱟ ᱱᱟᱯᱟᱭ ᱠᱟᱛᱷᱟ ᱟᱯᱮ ᱥᱮᱫ ᱫᱚ ᱫᱟᱜ ᱮᱡ ᱠᱷᱟᱱ ᱫᱚ ᱟᱹᱰᱤ ᱱᱟᱯᱟᱭ ᱠᱟᱛᱷᱟ ᱠᱟᱱᱟ ᱱᱚᱣᱟ ᱫᱚ᱾ ᱛᱚᱵᱮ ᱮᱱᱠᱷᱟᱱ ᱫᱚ ᱟᱯᱮ ᱥᱮᱫ ᱫᱚ ᱮ᱾ ᱪᱮᱫ ᱠᱚᱯᱮ ᱮᱠᱷᱚᱱ ᱫᱚᱯᱮ ᱱᱤᱭᱟᱹ ᱵᱚᱨᱥᱟ ᱨᱮᱫᱚ ᱯᱮ ᱨᱚᱦᱚᱭᱟ ᱡᱮᱢᱚᱱ ᱟᱞᱮᱥᱮᱫ ᱫᱚ ᱵᱤᱥᱮᱥ ᱠᱟᱭᱛᱮ ᱧᱮᱞᱚᱜ-ᱟ᱾ ᱱᱤᱛᱳᱜ ᱫᱚ ᱵᱷᱤᱱᱰᱤ, ᱵᱷᱩᱨᱵᱩᱴᱤ, ᱡᱷᱤᱸᱜᱟᱹ ᱥᱟᱶᱛᱮ ᱟᱲᱟᱜ ᱠᱚᱞᱮ ᱮᱨ ᱛᱟᱦᱮᱱ ᱜᱮᱭᱟ ᱵᱮᱸᱜᱟᱲ ᱠᱚᱦᱚᱸ ᱫᱚᱢᱮ ᱡᱟᱹᱥᱛᱤ ᱜᱮᱞᱮ ᱪᱟᱥ-ᱟ᱾ ᱟᱨ ᱚᱱᱟ ᱥᱟᱶ ᱥᱟᱶᱛᱮ ᱧᱮᱞ ᱟᱞᱮ ᱫᱚ ᱠᱟᱞᱞᱟ ᱠᱚ ᱵᱷᱟᱹᱜᱤ ᱜᱮᱞᱮ ᱪᱟᱥᱟ᱾ ᱮᱸ ᱠᱟᱞᱞᱟ ᱯᱚᱴᱚᱞ ᱥᱟᱶᱛᱮ ᱠᱩᱸᱫᱽᱨᱤ ᱦᱚᱸᱞᱮ ᱪᱟᱥ ᱜᱮᱭᱟ ᱮᱸᱜ ᱚᱲᱟᱜ ᱡᱚᱢ ᱞᱟᱹᱜᱤᱫ ᱛᱮ ᱡᱟᱸᱦᱟᱸ ᱫᱚ ᱪᱟᱥ ᱠᱟᱛᱮᱜ ᱜᱮ ᱟᱞᱮ ᱫᱚᱞᱮ ᱟᱠᱷᱨᱤᱧ ᱛᱮᱦᱮᱸᱱᱟ ᱟᱠᱷᱨᱤᱧ ᱠᱟᱛᱮᱫ ᱚᱱᱟ ᱯᱚᱭᱥᱟ ᱛᱤᱜᱤ ᱟᱞᱮᱭᱟᱜ ᱜᱷᱟᱨᱚᱸᱡᱽ ᱫᱚ ᱪᱟᱞᱟᱜ ᱛᱮᱦᱮᱸᱱᱟ᱾ ᱟᱨ ᱜᱷᱟᱨᱚᱸᱡᱽ ᱨᱮᱱ ᱟᱢ ᱟᱭᱢᱟ ᱦᱚᱲ ᱢᱮᱱᱟᱜ ᱟᱠᱟᱜ ᱠᱚᱣᱟ᱾ ᱡᱟᱸᱦᱟᱸᱭ ᱠᱚᱫᱚ ᱠᱚ ᱚᱞᱚᱜ ᱯᱟᱲᱦᱟᱜ ᱠᱟᱱ ᱛᱟᱞᱮᱭᱟ ᱟᱨ ᱚᱱᱟ ᱛᱤᱜᱤ ᱠᱩ ᱠᱷᱚᱨᱪᱟ ᱫᱚᱞᱮ ᱴᱷᱮᱞᱟᱣᱮᱫ ᱛᱟᱠᱚᱣᱟ ᱟᱨ ᱟᱯᱮ ᱥᱮᱫ ᱫᱚ ᱚᱠᱟ ᱞᱮᱠᱟ ᱛᱚᱵᱮ? ᱟᱯᱮ ᱫᱚ ᱪᱤᱫ ᱠᱚᱪᱚ ᱪᱤᱫ ᱠᱚᱛᱮᱯᱮ ᱠᱷᱚᱨᱪᱟ ᱯᱮ ᱴᱷᱮᱞᱟᱣᱟ ᱟᱨ ᱪᱤᱫ ᱠᱩᱯᱮ ᱪᱟᱥ ᱠᱟᱛᱮᱫ ᱯᱮ ᱟᱠᱷᱨᱤᱧ ᱜᱮᱭᱟ? ᱟᱞᱮ ᱥᱮᱫ ᱫᱚ ᱩᱫ ᱠᱚᱦᱚᱸ ᱞᱮ ᱟᱠᱷᱨᱤᱧ ᱜᱮᱭᱟ ᱛᱚᱵᱮ ᱟᱯᱮ ᱠᱚᱫᱚ ᱪᱤᱫ ᱠᱚᱯᱮ ᱪᱟᱥ ᱜᱮᱭᱟ ᱛᱚᱵᱮ ᱱᱤᱛᱚᱜ ᱫᱚ?
ᱦᱮᱸ ᱟᱞᱮ ᱦᱚᱸ ᱦᱚᱸᱜᱼᱚᱭ ᱛᱚ ᱦᱩᱲᱩ ᱢᱟᱞᱮ ᱪᱟᱥᱮᱫ ᱜᱮᱭᱟ ᱱᱤᱭᱟᱹ ᱟᱥᱟᱲ ᱵᱚᱸᱜᱟ ᱢᱟ ᱟᱨ ᱫᱷᱚᱨᱚᱱ ᱫᱤᱱ ᱦᱚᱞᱮ ᱪᱟᱥ ᱜᱮᱭᱟ ᱦᱩᱲᱩ ᱟᱫᱚ ᱟᱨ ᱥᱚᱵᱽᱡᱤ ᱠᱚᱦᱚᱸᱞᱮ ᱪᱟᱥ ᱜᱮᱭᱟ ᱪᱟᱥ ᱫᱚ ᱡᱷᱚᱛᱚ ᱜᱮ ᱚᱱᱟ ᱠᱚ ᱫᱷᱟᱹᱨ ᱜᱮᱞᱮ ᱪᱟᱥ ᱜᱮᱭᱟ᱾ ᱟᱠᱷᱨᱤᱧ ᱦᱚᱸ ᱟᱠᱷᱨᱤᱧ ᱦᱩᱭᱩᱜ ᱠᱟᱱ ᱜᱮᱭᱟ ᱥᱚᱵᱽᱡᱤ ᱠᱚ ᱡᱚᱛᱚ ᱜᱮ᱾
ᱟᱪᱪᱷᱟ ᱱᱟᱯᱟᱭ ᱜᱮ ᱛᱚᱵᱮ ᱮᱱᱠᱷᱟᱱ ᱫᱚ᱾ ᱥᱚᱵᱽᱡᱤ ᱠᱩ ᱟᱞᱮ ᱥᱮᱫ ᱫᱚ ᱠᱩᱪᱩ ᱠᱚᱦᱚᱸ ᱥᱟ ᱤᱭᱟᱹ ᱠᱩᱪᱩ ᱥᱟᱠ ᱥᱟᱶᱛᱮᱨ ᱚᱱᱛᱮ ᱡᱟᱸᱦᱟᱸ ᱫᱚ ᱥᱟᱹᱨᱩ ᱠᱚ ᱞᱟᱹᱭ ᱜᱮᱭᱟ ᱚᱱᱟ ᱠᱚ ᱦᱚᱸ ᱟᱨ ᱥᱟᱹᱨᱩ ᱟᱲᱟᱜ ᱠᱚᱦᱚᱸ ᱞᱮ ᱟᱠᱷᱨᱤᱧ ᱜᱮᱭᱟ ᱱᱮᱛᱟᱨ ᱫᱚ᱾ ᱟᱨ ᱚᱱᱟ ᱥᱟᱶᱛᱮ ᱦᱚᱛᱚᱫ ᱟᱲᱟᱜ ᱠᱚᱦᱚᱸ ᱟᱨ, ᱱᱚᱜᱼᱚᱭ ᱱᱤᱛᱚᱜ ᱟᱞᱮ ᱫᱚ ᱳᱞ ᱠᱚ ᱡᱟᱹᱥᱛᱤ ᱡᱟᱹᱥᱛᱤ ᱞᱮ ᱛᱚᱯᱟ ᱜᱤᱰᱤᱭ ᱠᱟᱫ ᱛᱮ ᱱᱤᱛᱚᱜ ᱫᱚ ᱵᱷᱟᱞᱮ ᱜᱮ ᱫᱟᱣ ᱠᱟᱱᱟ᱾ ᱱᱤᱭᱟᱹ ᱦᱚᱸ ᱟᱹᱰᱤ ᱵᱷᱟᱹᱜᱤ ᱜᱚᱱᱚᱝ ᱛᱮᱜᱮᱞᱮ ᱟᱠᱷᱨᱤᱧ ᱫᱚᱞᱮ ᱟᱠᱷᱨᱤᱧ ᱜᱮᱭᱟ ᱦᱟᱸᱜ᱾ ᱪᱮᱫᱟᱜ ᱥᱮ ᱟᱞᱮ ᱫᱚ ᱪᱟᱥᱟᱜ ᱡᱤᱱᱤᱥ ᱵᱚᱞᱮ ᱟᱹᱠᱷᱨᱤᱧ ᱛᱮᱦᱮᱸᱱᱟ ᱟᱫᱚ ᱟᱯᱮ ᱫᱚ ᱪᱟᱥ ᱟᱜ ᱫᱚᱯᱮ ᱟᱠᱷᱨᱤᱧ ᱟᱥᱮ ᱵᱟᱝ-ᱟ ᱚᱱᱟ ᱥᱟᱶᱛᱮ ᱥᱮ ᱟᱯᱮ ᱮᱠᱞᱟ ᱜᱮᱯᱮ ᱡᱚᱢ ᱛᱮᱦᱮᱸᱱᱟ?
ᱟᱞᱮ ᱟᱠᱷᱨᱤᱧ ᱫᱚ ᱟᱵᱚ ᱢᱟ ᱫᱤᱱᱟᱹᱢ ᱫᱤᱱ ᱠᱟᱹᱢᱤ ᱦᱚᱲ ᱠᱟᱱ ᱜᱮᱭᱟᱵᱚᱱ ᱪᱟᱥ ᱠᱟᱛᱮ ᱵᱚᱱ ᱥᱚᱝᱥᱟᱨ ᱠᱚ ᱪᱟᱹᱞᱩᱭᱟ ᱚᱲᱟᱜ ᱨᱮᱱ ᱟᱭᱩ ᱠᱚ ᱢᱟ ᱟᱫᱚ ᱠᱟᱹᱢᱤ ᱵᱮᱜᱚᱨ ᱪᱟᱥ ᱵᱮᱜᱚᱨ ᱫᱚ ᱪᱮᱫ ᱦᱚᱸ ᱵᱟᱝ ᱜᱟᱱᱚᱜᱼᱟ ᱛᱚ᱾
ᱟᱪᱪᱷᱟ ᱱᱟᱯᱟᱭ ᱠᱟᱛᱷᱟ ᱟᱯᱮ, ᱟᱯᱮ ᱦᱚᱸᱯᱮ ᱪᱟᱥ ᱛᱮᱦᱮᱸᱱ ᱜᱮᱭᱟ᱾ ᱟᱨ ᱛᱚᱵᱮ ᱵᱚᱪᱷᱚᱨ ᱨᱮᱫᱚ ᱛᱤᱱ ᱫᱷᱟᱣ ᱯᱮ ᱪᱟᱥᱟ ᱟᱨ ᱪᱤᱫ ᱪᱤᱫ ᱯᱮ ᱪᱟᱥ ᱛᱮᱦᱮᱸᱱᱟ ᱡᱟᱥᱛᱤ ᱠᱟᱭᱛᱮ? ᱟᱞᱮ ᱥᱮᱫ ᱫᱚ ᱧᱮᱞᱚᱜᱼᱟ ᱵᱚᱪᱷᱚᱨ ᱨᱮ ᱢᱤᱫ ᱪᱷᱚᱴ ᱜᱮ ᱪᱟᱥ ᱦᱩᱭᱩᱜ ᱛᱮᱦᱮᱸᱱᱟ ᱛᱚ ᱚᱱᱟ ᱥᱟᱶᱛᱮ ᱥᱟᱹᱨᱩ ᱠᱩ ᱥᱮ ᱠᱩᱪᱩ ᱠᱩ ᱟᱨᱚ ᱠᱩᱸᱫᱽᱨᱤ ᱠᱚᱞᱮ ᱪᱟᱥ ᱢᱮᱥᱟᱭ ᱛᱟᱦᱮᱸᱱ ᱜᱮᱭᱟ᱾ ᱟᱨᱚ ᱪᱟᱥ ᱨᱟᱠᱟᱵ ᱠᱟᱱ ᱥᱮ ᱛᱩᱲᱤ ᱠᱩᱞᱮ ᱪᱟᱥ ᱛᱮᱦᱮᱸᱱᱟ ᱥᱩᱨᱡᱳ ᱢᱩᱠᱷᱤ ᱠᱚᱞᱮ ᱪᱟᱥ ᱛᱮᱦᱮᱸᱱᱟ ᱟᱯᱮ ᱫᱚ ᱪᱮᱫ ᱠᱚᱯᱮ ᱪᱟᱥ-ᱟ?
ᱦᱳᱲᱳ ᱜᱮ ᱵᱚᱪᱷᱚᱨ ᱨᱮ ᱵᱟᱨ ᱫᱷᱟᱣ ᱞᱮ ᱨᱚᱦᱚᱭ ᱜᱮᱭᱟ ᱟᱨ ᱥᱟᱣᱛᱮ ᱢᱮᱱᱟᱜ ᱜᱮᱭᱟ᱾ ᱥᱚᱵᱽᱡᱤ ᱠᱚᱫᱚ ᱨᱚᱦᱚᱭ ᱜᱮᱭᱟ ᱞᱮ ᱦᱚᱛᱚᱫ ᱟᱲᱟᱜ, ᱠᱚᱸᱱᱰᱦᱟ ᱟᱲᱟᱜ ᱥᱚᱥᱟ᱾ ᱠᱚ, ᱩᱪᱪᱷᱟᱹ, ᱵᱮᱸᱜᱟᱲ, ᱵᱤᱞᱟᱹᱛᱤ᱾ ᱟᱨᱦᱚᱸ ᱢᱮᱱᱟᱜ ᱜᱮᱭᱟ ᱟᱭᱢᱟ ᱞᱮᱠᱟ ᱱᱟᱜ ᱟᱲᱟᱜ᱾ ᱠᱚ ᱢᱩᱞᱟᱹ ᱟᱲᱟᱜ, ᱠᱟᱲᱫᱤ ᱟᱲᱟᱜ, ᱯᱟᱞᱚᱝ ᱟᱲᱟᱜ, ᱯᱩᱞᱠᱟᱹ ᱟᱲᱟᱜ᱾ ᱟᱹᱰᱤ ᱜᱟᱱ ᱠᱤᱪᱷᱩ ᱜᱮᱞᱮ ᱪᱟᱥ ᱜᱮᱭᱟ ᱟᱨ ᱚᱲᱟᱜ ᱡᱚᱢ ᱦᱚᱸ ᱦᱩᱭᱩᱜ ᱜᱮᱭᱟ᱾ ᱟᱨ ᱟᱹᱠᱷᱨᱤᱧ ᱦᱚᱸ ᱦᱳᱭᱳᱜ ᱜᱮᱭᱟ᱾
ᱟᱪᱪᱷᱟ ᱛᱚᱵᱮ ᱱᱟᱯᱟᱭ ᱜᱮ ᱮᱱᱠᱷᱟᱱ ᱫᱚ ᱟᱨ ᱱᱮᱛᱟᱨ ᱫᱚ ᱪᱮᱫ ᱠᱚᱯᱮ ᱡᱚᱢ ᱜᱮᱯᱮ ᱠᱩᱥᱤᱜᱼᱟ ᱡᱚᱢ ᱵᱷᱤᱛᱤᱨ ᱨᱮ? ᱡᱟᱦᱟ ᱫᱚ ᱠᱟᱴᱠᱚᱢ ᱥᱤᱯᱤ ᱠᱷᱚᱱ᱾ ᱥᱮ ᱟᱨᱚ ᱮᱢᱟᱱ ᱛᱮᱱᱟᱜ ᱟᱢᱫᱟ ᱜᱟᱱ ᱢᱮᱱᱟᱜ ᱠᱟᱜ-ᱟ ᱾
ᱟᱞᱮ ᱫᱚ ᱠᱟᱴᱠᱚᱢ ᱫᱚ
ᱟᱞᱮ ᱫᱚ ᱠᱟᱴᱠᱚᱢ ᱫᱚ ᱢᱩᱱᱜᱟᱹ ᱟᱲᱟᱜ ᱥᱟᱞᱟᱜ ᱦᱚᱸ ᱞᱮ ᱩᱛᱩ ᱠᱚ ᱜᱮᱭᱟ᱾ ᱟᱨ ᱠᱟᱴ ᱠᱚᱢ ᱫᱚ ᱨᱟᱯᱟᱜ ᱠᱟᱛᱮ ᱦᱚᱸᱞᱮ ᱨᱤᱫ ᱠᱚᱣᱟ ᱵᱩᱞᱩᱝ ᱢᱟᱹᱨᱤᱪ, ᱡᱤᱨᱟᱹ, ᱫᱷᱩᱱᱤᱭᱟᱹ ᱟᱨ ᱥᱟᱣ ᱛᱮ ᱥᱩᱱᱩᱢ ᱠᱟᱹ ᱴᱤᱡ ᱡᱚᱡᱚ ᱠᱟᱹᱴᱤᱡ ᱞᱮ ᱢᱮᱥᱟ ᱟᱠᱚᱣᱟ᱾ ᱮᱢᱱᱤ ᱮᱠᱮᱱ ᱠᱟᱴᱠᱚᱢ ᱦᱚᱸ ᱩᱞ ᱟᱛᱮᱫ ᱞᱮ ᱟᱸᱡᱮᱫ ᱠᱚ ᱜᱮᱭᱟ ᱾ ᱟᱨ ᱱᱮᱛᱟᱨ ᱢᱟ ᱩᱸᱻ ᱫᱚᱢᱮ ᱫᱚ ᱵᱟᱠᱚ ᱧᱟᱢᱚᱜ ᱠᱟᱱᱟ ᱾ ᱠᱷᱮᱛ ᱠᱚᱨᱮ ᱥᱟᱨ ᱵᱤᱥ ᱠᱚ ᱮᱢᱟᱜ ᱦᱳᱭᱳᱜ ᱠᱟᱱᱟ᱾ ᱟᱫᱚ ᱛᱟᱦᱚᱞᱮ ᱟᱞᱮ ᱥᱮᱫ ᱢᱟ ᱩᱱᱟᱹᱜ ᱫᱚ ᱵᱟᱠᱚ ᱧᱮᱞᱚᱜ ᱠᱟᱱᱟ ᱾ ᱟᱞᱮ ᱫᱚ ᱟᱨᱚ ᱟᱞᱩ ᱠᱚ ᱵᱮᱥᱤᱨ ᱵᱷᱟᱜᱽ ᱞᱮ ᱨᱚᱦᱚᱭ ᱜᱮᱭᱟ ᱛᱚ ᱟᱞᱩ ᱨᱮᱢᱟ ᱫᱚᱢᱮ ᱵᱤᱥ ᱠᱚ ᱥᱟᱨ ᱠᱚ ᱮᱢ ᱦᱳᱭᱳᱜ ᱜᱮᱭᱟ ᱟᱫᱚ ᱾ ᱩᱱᱟᱹᱜ ᱫᱚ ᱵᱟᱠᱚ ᱧᱟᱢᱚᱜ ᱠᱟᱱᱟ ᱨᱚᱠᱚᱡ, ᱜᱚᱝᱜᱷᱟ ᱠᱟᱴᱠᱚᱢ ᱫᱚ ᱠᱚᱢ ᱠᱟᱱᱟ ᱠᱚ ᱟᱞᱮ ᱥᱮᱫ ᱫᱚ᱾ ᱟᱫᱚ ᱟᱯᱮ ᱥᱮᱫ ᱜᱮ?
ᱟᱞᱮ ᱥᱮᱫ ᱦᱚᱸ ᱨᱚᱠᱚᱡ ᱜᱚᱸᱝᱜᱷᱟ ᱫᱚᱠᱚ ᱧᱟᱢ ᱫᱚᱠᱚ ᱧᱟᱢᱚᱜ ᱠᱟᱱ ᱜᱮᱭᱟ ᱾ ᱨᱚᱠᱚᱡ ᱠᱚᱦᱚᱸ ᱨᱟᱯᱟᱜ ᱠᱟᱛᱮᱫ ᱞᱮ ᱡᱚᱢᱮᱫ ᱠᱚ ᱛᱟᱦᱮᱱ ᱠᱚ ᱜᱮᱭᱟ ᱥᱟᱣ ᱛᱮ ᱚᱱᱟ ᱥᱟᱣ ᱥᱟᱛᱮ ᱟᱞᱮ ᱫᱚ ᱠᱟᱴᱠᱚᱢ ᱨᱟᱯᱟᱜ ᱠᱟᱛᱮᱫ ᱞᱮ ᱨᱤᱫ ᱠᱚ ᱛᱟᱦᱮᱱ ᱜᱮᱭᱟ᱾ ᱟᱰᱤ ᱠᱚ ᱥᱤᱵᱤᱞᱟ ᱟᱨ ᱱᱚᱛᱮ ᱦᱟᱹᱠᱩ ᱥᱤᱯᱤ ᱦᱚᱸ ᱟᱰᱤ ᱥᱤ ᱵᱤᱞᱟ ᱦᱟᱹᱠᱩ ᱱᱤᱭᱟᱹ ᱵᱚᱨᱥᱟ ᱨᱮ ᱫᱚ ᱞᱮ ᱨᱟᱥᱮ ᱠᱚ ᱛᱟᱦᱮᱱᱟ ᱾ ᱡᱚᱢ ᱛᱮᱦᱚᱸ ᱟᱹᱰᱤ ᱠᱚ ᱥᱤᱵᱤᱞ ᱜᱮᱭᱟ᱾ ᱟᱨ ᱟᱞᱮ ᱫᱚ ᱟᱹᱭᱤ ᱠᱚᱨᱮ ᱦᱟᱹᱠᱩ ᱞᱮ ᱮᱸᱻ ᱥᱟᱵ ᱠᱚ ᱛᱟᱦᱮᱱᱟ ᱡᱮᱦᱮᱛᱩ ᱟᱞᱮ ᱥᱮᱫ ᱫᱚ ᱰᱚᱨᱚᱰᱟᱝ ᱠᱚᱦᱚᱸ ᱢᱮᱱᱟᱜ ᱫᱚ ᱢᱮᱱᱟᱜ ᱠᱟᱜ ᱜᱮᱭᱟ ᱾ ᱚᱱᱟ ᱥᱟᱣ ᱛᱮ ᱢᱚᱥᱟᱨᱤ ᱠᱚᱦᱚᱸ ᱢᱮᱱᱟᱜ-ᱟ᱾ ᱟᱨ ᱟᱲᱮ ᱨᱮ ᱞᱮ ᱮᱸᱻ ᱚᱰᱟᱣ ᱠᱟᱜ ᱛᱟᱦᱮᱱᱟ ᱞᱮ ᱟᱨ ᱡᱩᱫᱤ ᱞᱮ ᱧᱮᱞᱟ ᱡᱮ ᱡᱟᱹᱥᱛᱤ ᱧᱚᱜ ᱦᱟᱹᱠᱩ ᱞᱮ ᱥᱟᱵ ᱵᱟᱹᱲᱛᱤ ᱠᱟᱫ ᱠᱚᱣᱟ ᱮᱱᱠᱷᱟᱱ ᱫᱚ ᱩᱱᱠᱩ ᱦᱚᱸ ᱞᱮ ᱟᱹᱠᱷᱨᱤᱧ ᱠᱟᱠᱚᱣᱟ᱾ ᱪᱮᱫᱟᱜ ᱥᱮ ᱡᱟᱹᱥ ᱛᱤ ᱵᱚᱨᱥᱟ ᱨᱮᱫᱚ ᱨᱚᱦᱚᱲ ᱫᱚ ᱵᱟᱭ ᱜᱟᱱᱚᱜ-ᱟ᱾ ᱪᱮᱫᱟᱜ ᱥᱮ ᱵᱚᱨᱥᱟ ᱨᱮᱫᱚ ᱫᱟᱜ ᱟᱭ ᱥᱮ ᱟᱫᱚ ᱛᱟᱥᱮᱭᱟᱢ ᱪᱤᱠᱟᱹ ᱛᱮ ᱡᱮᱢ ᱨᱚᱦᱚᱲ ᱠᱚᱣᱟ ᱪᱤᱠᱟᱹ ᱛᱮ ᱚᱱᱟ ᱠᱷᱟᱹᱛᱤᱨ ᱛᱮ ᱥᱮᱭᱟ ᱜᱤᱲᱤᱡ ᱠᱷᱟᱹᱛᱤᱨ ᱛᱮᱠᱚ ᱟᱞᱮ ᱫᱚ ᱞᱮ ᱟᱹᱠᱷᱨᱤᱧ ᱜᱤᱰᱤ ᱠᱟᱠᱚᱣᱟ᱾ ᱚᱱᱟ ᱛᱮ ᱡᱟᱦᱟ ᱛᱤᱱᱟᱹᱜ ᱴᱟᱠᱟ ᱦᱤᱡᱩᱜ-ᱟ᱾ ᱚᱱᱟ ᱛᱮᱜᱮ ᱞᱮ ᱟᱞᱮ ᱢᱚᱥᱞᱟ ᱠᱚᱞᱮ ᱟᱹᱜᱩᱭ ᱛᱟᱦᱮᱸᱱᱟ, ᱟᱯᱮ ᱫᱚ?
ᱦᱳᱭ ᱟᱞᱮ ᱦᱚᱸ ᱱᱤᱛᱳᱜ ᱢᱟ ᱦᱚᱜ-ᱚᱭ ᱫᱟᱜ ᱜᱮᱭᱟᱭ, ᱛᱚ ᱫᱚᱢᱮ ᱜᱮ ᱟᱫᱚ ᱜᱟᱰᱟ ᱠᱚ ᱯᱮᱨᱮᱡᱚᱜ ᱜᱮᱭᱟ, ᱵᱟᱱ ᱜᱮᱭᱟ ᱟᱫᱚ ᱜᱟᱰᱟ ᱫᱷᱟᱨᱮ ᱦᱚᱲᱢᱟ ᱜᱟᱰᱟ ᱫᱷᱟᱨᱮ ᱠᱷᱮᱛᱽ ᱠᱚᱫᱚ ᱛᱟᱦᱮᱱ ᱜᱮᱭᱟ, ᱟᱫᱚ ᱜᱟᱰᱟ ᱫᱷᱟᱨᱮ ᱨᱮ ᱠᱷᱮᱛᱽ ᱠᱚ ᱯᱩᱨᱟᱹ ᱫᱟᱜ ᱛᱮ ᱯᱮᱨᱮᱡ ᱠᱚᱜ-ᱟ ᱵᱟᱨ ᱯᱮ ᱫᱤᱱ, ᱫᱟᱜ ᱟᱛᱩᱜ-ᱟ ᱯᱮᱨᱮᱡ ᱠᱚᱜ-ᱟ ᱜᱟᱰᱟ ᱢᱟ ᱟᱫᱚ ᱚᱱᱟ ᱠᱚᱨᱮ ᱜᱮ ᱫᱟᱜ ᱠᱚ ᱫᱤᱱ ᱫᱤᱱ ᱛᱮ ᱵᱟᱹᱭ ᱵᱟᱹᱭ ᱛᱮ ᱠᱚᱢᱚᱜ-ᱟ ᱛᱚ, ᱟᱫᱚ ᱚᱱᱟ ᱨᱮᱜᱮ ᱢᱚᱥ ᱥᱟᱨᱤ ᱚᱰᱟᱣ ᱠᱟᱜᱼᱟ ᱜᱷᱩᱱᱤ ᱠᱚ ᱯᱟᱴᱟ ᱠᱚ, ᱟᱫᱚ ᱚᱸᱰᱮ ᱠᱚ ᱡᱷᱟᱹᱞᱤᱜ ᱜᱮᱭᱟ ᱩᱛᱩ ᱡᱚᱢ ᱞᱮᱠᱟ, ᱟᱨ ᱢᱟᱨᱟᱝ ᱦᱟᱹᱠᱩ ᱠᱚᱦᱚᱸ ᱠᱚ ᱡᱷᱟᱹᱞᱤᱜ ᱜᱮᱭᱟ ᱠᱚ ᱵᱳᱣᱟᱲ ᱾
ᱨᱩᱭ ᱠᱚ ᱛᱟᱯᱚᱨᱮ ᱩᱱᱠᱩ ᱨᱮᱲᱮᱡ ᱦᱟᱠᱳ ᱯᱩᱴᱷᱤ ᱦᱟᱠᱳ ᱰᱟᱸᱬᱠᱟᱹ ᱦᱟᱠᱳ ᱢᱟ ᱠᱚᱜᱮ ᱤᱪᱟᱹᱜ ᱦᱟᱠᱳ ᱠᱚ ᱾ ᱟᱫᱚ ᱩᱱᱠᱩ ᱠᱚᱞᱮ ᱩᱛᱩ ᱵᱟᱲᱟ ᱠᱚᱣᱟ ᱟᱨ ᱼᱼ ᱵᱮᱥᱤ ᱧᱚᱜ ᱠᱟᱹᱴᱤᱡ ᱠᱚ ᱡᱷᱟᱹᱞᱤ ᱞᱮᱱᱠᱷᱟᱱ, ᱟᱫᱚ ᱩᱱᱠᱩ ᱜᱮ ᱠᱟᱹᱴᱤᱡ ᱞᱮ ᱨᱚᱦᱚᱲ ᱜᱚᱫ ᱪᱩᱞᱦᱟᱹ ᱡᱷᱟᱞᱟ ᱡᱷᱟᱨᱟ ᱠᱚᱨᱮ ᱟᱨ ᱜᱟᱡᱮ ᱜᱟᱱ ᱠᱚ ᱦᱳᱭ ᱞᱮᱱᱠᱷᱟᱱ ᱯᱮᱲᱟ ᱠᱚᱦᱚᱸ ᱠᱚ ᱤᱫᱤ ᱠᱚᱜᱮ ᱟᱨ ᱼᱼ ᱵᱟᱡᱟᱨ ᱥᱮᱫ ᱟᱹᱠᱷᱨᱤᱧ ᱠᱚᱦᱚᱸ ᱤᱫᱤ ᱠᱚ ᱦᱳᱭᱳᱜ ᱜᱮᱭᱟ ᱾
ᱟᱞᱮ ᱥᱮᱫ ᱡᱮᱢᱚᱱ ᱧᱮᱞᱚᱜ-ᱟ, ᱱᱤᱭᱟᱹ ᱤᱭᱟᱹ ᱨᱮᱫᱚ ᱵᱟᱨᱩᱰᱟᱝ ᱠᱚᱦᱚᱸ ᱞᱮ ᱟᱠᱷᱨᱤᱧ ᱠᱚ ᱛᱟᱦᱮᱸᱱ ᱠᱚ ᱜᱮᱭᱟ ᱵᱟᱨᱩᱰᱟᱝ ᱥᱟᱵ ᱠᱟᱛᱮᱫ ᱥᱮ ᱮ ᱩᱱᱠᱩ ᱦᱚᱨᱚ ᱥᱮ ᱫᱷᱟᱹᱨᱛᱤ ᱫᱤᱯᱤᱞ ᱥᱟᱵ ᱠᱟᱛᱮᱜ ᱦᱚᱸᱞᱮ ᱟᱠᱷᱨᱤᱧ ᱠᱚᱜᱤ ᱜᱮᱭᱟ ᱾ ᱥᱟᱶ ᱥᱟᱸᱣᱛᱮ ᱡᱟᱦᱟᱸ ᱦᱟᱹᱠᱩ ᱢᱟᱠᱚ ᱧᱟᱢᱚᱜ ᱠᱟᱱᱟ, ᱟᱨᱚ ᱩᱫ ᱠᱚ ᱯᱩᱴᱠᱟᱹ ᱠᱚᱞᱮ ᱦᱟᱞᱟᱝ ᱛᱟᱦᱮᱸᱱᱟ᱾ ᱚᱱᱟ ᱦᱟᱞᱟᱝ ᱠᱟᱛᱮᱜ ᱵᱟᱡᱟᱨ ᱨᱮᱞᱮ ᱟᱠᱷᱨᱤᱧ ᱛᱟᱦᱮᱸᱱᱟ, ᱪᱮᱫᱟᱜ ᱥᱮ ᱯᱩᱴᱠᱚ ᱠᱚ ᱨᱮᱱᱟᱜ ᱫᱟᱢ ᱫᱚ ᱟᱰᱤ ᱡᱟᱹᱥᱛᱤ ᱜᱮᱭᱟ᱾ ᱟᱨ, ᱩᱛᱩ ᱛᱤᱠᱤ ᱥᱟᱣᱛᱮ ᱦᱮᱸ ᱥᱟᱱᱟᱢ ᱞᱮᱠᱟᱱᱟᱜ ᱡᱟᱵᱚᱛᱤᱭᱚ ᱡᱤᱱᱤᱥ ᱠᱚᱫᱚᱞᱮ ᱟᱠᱷᱨᱤᱧ ᱜᱮᱭᱟ᱾ ᱟᱨ ᱱᱮᱛᱟᱨ ᱫᱚ ᱡᱟᱦᱟᱸᱭ ᱡᱩᱫᱤ ᱛᱚᱞᱟ ᱵᱟᱹᱱᱩᱜ ᱟᱠᱟᱫ ᱛᱟᱭᱟ, ᱛᱚᱞᱟ ᱦᱚᱞᱮ ᱟᱠᱷᱨᱤᱧ ᱛᱟᱦᱮᱸᱱᱟ᱾ ᱡᱩᱫᱤ ᱪᱟᱥ ᱠᱟᱹᱴᱤᱡ ᱡᱩᱫᱤ ᱛᱚᱞᱟ ᱠᱩ ᱡᱟᱹᱥᱛᱤ ᱜᱮ ᱞᱮᱠᱷᱟᱱ ᱮᱱᱠᱷᱟᱱ ᱫᱚ ᱛᱚᱞᱟ ᱠᱚᱦᱚᱸ ᱡᱮᱢᱚᱱ ᱢᱚᱸᱬᱮ ᱴᱟᱠᱟ ᱥᱮ ᱫᱚᱥ ᱴᱟᱠᱟ ᱛᱚᱞᱟ ᱢᱤᱫᱴᱮᱱ ᱛᱚᱞᱟ ᱨᱮᱭᱟᱜ ᱫᱟᱢ ᱚᱝᱠᱟᱞᱮ ᱟᱠᱷᱨᱤᱧ ᱛᱟᱦᱮᱸᱱᱟ᱾ ᱟᱨ ᱚᱱᱟ ᱥᱟᱣᱛᱮ ᱡᱩᱫᱤ ᱡᱟᱦᱟᱭ ᱧᱮᱞᱮᱫ ᱠᱚᱣᱟ ᱡᱮ ᱟᱞᱮᱭᱟᱜ ᱫᱚ ᱦᱳᱲᱳ ᱫᱚ ᱨᱚᱦᱚᱭ ᱯᱩᱨᱟᱹᱣᱮᱱ ᱠᱷᱟᱱ, ᱮᱱᱠᱷᱟᱱ ᱟᱨᱚ ᱮᱴᱟᱜ ᱦᱚᱲᱟᱜ ᱠᱟᱢᱤ ᱦᱚᱞᱮ ᱪᱟᱞᱟᱜ ᱜᱮᱭᱟ᱾ ᱟᱯᱮ ᱥᱮᱫ ᱫᱚ ᱚᱠᱟ ᱞᱮᱠᱟ? ᱚᱱᱟ ᱥᱟᱶᱛᱮ ᱫᱟᱬᱟᱱ ᱦᱚᱸᱞᱮ ᱪᱟᱞᱟᱜ ᱜᱮᱭᱟ᱾ ᱡᱟᱦ, ᱦᱟᱱᱛᱮ ᱱᱟᱱᱛᱮ ᱡᱟᱦᱟᱱᱟᱜ ᱥᱚᱱᱫᱷᱟᱱ ᱥᱮᱸᱫᱽᱨᱟ ᱞᱮᱠᱟ, ᱟᱯᱮ ᱥᱮᱫ ᱫᱚ ᱥᱮᱸᱫᱽᱨᱟ ᱠᱚ ᱪᱟᱞᱟᱜ ᱛᱟᱦᱮᱸᱱᱟ ᱥᱮ ᱵᱟᱝ?
ᱦᱮᱸ ᱪᱟᱞᱟᱜ ᱜᱮᱭᱟᱞᱮ, ᱟᱨ ᱡᱟᱦᱟᱸ ᱦᱳᱲᱳᱢ ᱞᱟᱹᱭᱮᱜ-ᱟ, ᱦᱳᱲᱳ ᱨᱚᱦᱚᱭ᱾ ᱟᱞᱮ ᱦᱚᱸ ᱦᱳᱲᱳ ᱨᱚᱦᱚᱭ, ᱚᱱᱟ ᱪᱟᱨᱟ ᱠᱚ ᱛᱚᱞᱟ ᱠᱚ ᱵᱟᱲᱛᱤ ᱞᱮᱱᱠᱷᱟᱱ ᱠᱚ ᱠᱤᱨᱤᱧ ᱟᱠᱷᱨᱤᱧᱚᱜ ᱜᱮᱭᱟ, ᱪᱮᱫᱟᱜ ᱥᱮ ᱵᱮᱠᱟᱨᱚᱜ-ᱟ, ᱪᱮᱫᱟᱜ ᱮᱴᱟᱜ ᱦᱚᱲᱟᱜ ᱡᱟᱦᱟᱸᱭ ᱵᱟᱝ ᱯᱩᱨᱟᱹᱜ ᱚᱱᱟ ᱩᱱᱤ ᱡᱩᱫᱤ ᱮᱢ ᱠᱟᱛᱮ ᱨᱚᱦᱚᱭ ᱠᱷᱮᱛᱮ ᱯᱩᱨᱟᱹᱣ ᱫᱟᱲᱮᱭᱟᱜ-ᱟ᱾ ᱚᱱᱟ ᱢᱟ ᱱᱟᱯᱟᱭ ᱠᱟᱛᱷᱟ ᱠᱟᱱ ᱜᱮᱭᱟ᱾ ᱮᱢᱟ ᱠᱚ ᱜᱮᱭᱟᱞᱮ, ᱟᱨ ᱟᱠᱚ ᱦᱚᱸ ᱡᱩᱫᱤ ᱵᱟᱲᱛᱤ ᱮᱢᱚᱜ ᱜᱮᱭᱟ ᱠᱚ, ᱨᱚᱦᱚᱭ ᱫᱚ ᱵᱟᱲᱛᱤ ᱞᱮᱱᱠᱷᱟᱡ ᱫᱚ ᱟᱨ ᱚᱲᱟᱜ ᱨᱮᱱᱟᱜ ᱨᱚᱦᱚᱭ ᱪᱟᱵᱟ ᱠᱟᱛᱮᱫ, ᱮᱴᱟᱜ ᱦᱚᱲᱟᱜ ᱦᱚᱸ ᱠᱟᱢᱤ ᱫᱚ ᱦᱩᱭᱩᱜ ᱜᱮᱭᱟ᱾ ᱟᱨ ᱵᱟᱠᱷᱟᱡ ᱞᱟᱦᱟ ᱠᱷᱚᱱᱟᱜ ᱡᱩᱫᱤ ᱫᱟᱜᱟ, ᱮᱴᱟᱜ ᱦᱚᱲᱟᱜ ᱦᱚᱸ ᱨᱚᱦᱚᱭ ᱦᱩᱭᱩᱜ-ᱟ᱾ ᱚᱲᱟᱜ ᱨᱮᱱᱟᱜ ᱦᱚᱸ ᱨᱚᱦᱚᱭ ᱦᱩᱭᱩᱜ ᱜᱮᱭᱟ᱾
ᱚᱝᱠᱟᱜᱮ
ᱟᱪᱪᱷᱟ ᱱᱟᱯᱟᱭ ᱠᱟᱛᱷᱟ, ᱛᱚᱵᱮ ᱮᱱᱠᱷᱟᱱ ᱫᱚ ᱛᱚᱵᱮ ᱟᱯᱮ ᱫᱚ ᱮᱸ ᱴᱚᱰᱟᱝ ᱫᱤᱥᱚᱢ ᱦᱚᱲ ᱥᱮ ᱵᱩᱨᱩ ᱫᱤᱥᱚᱢ ᱦᱚᱲ ᱠᱟᱱᱟ ᱯᱮ?
ᱟᱞᱮ ᱫᱚ ᱟᱞᱮ ᱫᱚ ᱵᱤᱨ ᱦᱚᱸ ᱢᱮᱱᱟᱜ ᱛᱟᱞᱮᱭᱟ ᱟᱨ ᱢᱟᱱᱮ ᱥᱟᱦᱟᱱ ᱥᱟᱠᱟᱢ ᱛᱮᱦᱚᱸ ᱵᱟᱞᱮ ᱚᱵᱷᱟᱵᱽ ᱵᱚᱜ-ᱟ ᱟᱨ ᱫᱟᱜ ᱛᱮᱦᱚᱸ ᱵᱟᱞᱮ ᱚᱵᱷᱟᱵᱚᱜᱼᱟ ᱫᱟᱜ ᱦᱚᱸ ᱜᱟᱰᱟ ᱠᱚ ᱢᱮᱱᱟᱜ ᱛᱟᱞᱮᱭᱟ ᱜᱟᱹᱰᱭᱟᱹ ᱠᱚ ᱵᱟᱸᱫ ᱠᱚ ᱦᱮᱱᱟᱜ ᱛᱟᱞᱮᱭᱟ᱾ ᱟᱨ ᱵᱤᱞᱟᱹᱛ ᱫᱤᱥᱚᱢ ᱦᱚᱸ ᱵᱟᱝ ᱠᱟᱱᱟᱞᱮ ᱟᱫᱚ ᱟᱞᱮ ᱫᱚ ᱢᱟᱡᱷᱟᱨᱤ ᱢᱟᱡᱷᱟ ᱢᱟᱡᱷᱟ ᱢᱟᱡᱷᱤ ᱨᱮ ᱢᱮᱱᱟᱜ ᱞᱮᱭᱟ ᱛᱟᱞᱟ ᱢᱟᱞᱟ ᱨᱮ ᱪᱮᱫ ᱛᱮᱦᱚᱸ ᱩᱱᱟᱹᱜ ᱚᱵᱷᱟᱵᱽ ᱫᱚ ᱵᱟᱝ᱾ ᱦᱮᱱᱟᱜ ᱜᱮᱛᱟᱞᱮ ᱥᱟᱦᱟᱱ ᱥᱟᱠᱟᱢ ᱦᱚᱸ ᱡᱚᱢ ᱧᱩ ᱦᱚᱸ ᱵᱟᱞᱮ ᱚᱵᱷᱟᱵᱚᱜᱼᱟ ᱵᱚᱪᱷᱚᱨ ᱨᱮ ᱵᱟᱫᱷᱟᱣ ᱞᱮ ᱪᱟᱥ ᱟᱫᱚ ᱛᱟᱦᱚᱞᱮ ᱢᱮᱱᱟᱜ ᱜᱮᱛᱟᱞᱮᱭᱟ ᱟᱞᱮ ᱫᱚ᱾
ᱟᱪᱪᱷᱟ ᱛᱚᱵᱮ ᱟᱹᱰᱤ ᱱᱟᱯᱟᱭ ᱟᱯᱮ ᱫᱚ ᱥᱟᱦᱟᱱ ᱠᱚᱛᱮᱯᱮ ᱤᱥᱤᱱ ᱜᱮᱭᱟ ᱱᱮᱛᱟᱨ ᱫᱚ, ᱟᱞᱮ ᱦᱚᱸ ᱥᱟᱦᱟᱱ ᱟᱨ ᱠᱚᱭᱞᱟ ᱟᱞᱮ ᱥᱮᱫ ᱫᱚ ᱧᱟᱢᱚᱜ ᱫᱚ ᱧᱟᱢᱚᱜ ᱜᱮᱭᱟ, ᱠᱚᱭᱞᱟ ᱛᱮᱦᱚᱸ ᱥᱮ ᱰᱷᱮᱞᱟ ᱞᱮ ᱛᱮᱭᱟᱨ ᱜᱮᱭᱟ, ᱟᱨ ᱜᱚᱭᱴᱷᱟ ᱢᱟ ᱢᱮᱱᱟᱜ ᱟᱠᱟᱫ ᱜᱮ ᱟᱨ ᱚᱱᱟ ᱥᱟᱶᱛᱮ ᱥᱟᱦᱟᱱ ᱠᱚᱫᱚ ᱢᱮᱱᱟᱜ ᱫᱚ ᱢᱮᱱᱟᱜ ᱟᱠᱟᱫ ᱜᱮᱭᱟ ᱟᱫᱚ ᱡᱩᱫᱤ ᱱᱤᱭᱟᱹ ᱵᱚᱨᱥᱟ ᱨᱮ ᱡᱩᱫᱤ ᱥᱟᱦᱟᱱ ᱠᱚ ᱠᱟᱹᱴᱤᱡ ᱞᱚᱦᱚᱜ ᱠᱚᱜ-ᱟ ᱥᱮ ᱚᱫᱟ ᱠᱚᱜᱼᱟ ᱵᱷᱟᱹᱜᱤ ᱞᱮᱠᱟ ᱵᱟᱝ ᱡᱩᱞᱩᱜ ᱛᱟᱦᱮᱱᱟ ᱾ ᱚᱱᱟ ᱡᱩᱞ ᱞᱟᱹᱜᱤᱫ ᱜᱮ ᱟᱨᱚ ᱠᱮᱨᱟᱥᱤᱢ ᱠᱚᱛᱮᱞᱮ ᱟᱹᱜᱩᱭᱟ ᱟᱨᱞᱮ ᱡᱩᱞ ᱛᱟᱦᱮᱟᱸᱱᱟ, ᱟᱨ ᱱᱮᱛᱟᱨ ᱫᱤᱱ ᱵᱤᱥᱮᱥ ᱠᱟᱭᱛᱮ ᱥᱟᱦᱟᱱ ᱛᱮᱜᱮ ᱤᱥᱤᱱ ᱫᱚ ᱵᱩᱡᱷᱟᱹᱣᱟ ᱪᱮᱫᱟᱜ ᱥᱮ ᱡᱩᱫᱤ ᱮᱸ ᱧᱮᱞ ᱠᱟᱱᱟ ᱨᱟᱵᱟᱝ ᱛᱮ ᱵᱩᱡᱩᱜ ᱛᱟᱦᱮᱱᱟ ᱡᱩᱨᱩᱜ ᱦᱚᱸ ᱜᱟᱱᱚᱜᱼᱟ ᱚᱱᱟ ᱥᱟᱶᱛᱮ ᱡᱟᱦᱟᱱᱟᱜ ᱠᱟᱴᱠᱚᱢ ᱨᱟᱯᱟᱜ ᱥᱮ ᱦᱟᱹᱠᱩ ᱨᱟᱯᱟᱜ ᱦᱚᱸ ᱟᱹᱰᱤ ᱵᱟᱛᱟᱨᱚᱜᱼᱟ ᱟᱹᱞᱩ ᱨᱟᱯᱟᱜ ᱵᱤᱞᱟᱹᱛᱤ ᱨᱟᱼᱼ ᱯᱟᱜ ᱠᱚ ᱦᱚᱸ ᱟᱹᱰᱤ ᱱᱟᱯᱟᱭ ᱵᱩᱡᱷᱟᱹᱜᱼᱟ ᱡᱚᱢ ᱟᱨ ᱟᱦᱞᱮ ᱫᱚ ᱱᱮᱛᱟᱨ ᱫᱤᱱ ᱫᱚ ᱡᱟᱹᱥᱛᱤ ᱠᱟᱭᱛᱮ ᱥᱳᱚᱲᱮ ᱡᱚᱢ ᱨᱮ ᱟᱹᱰᱤ ᱨᱟᱹᱥᱠᱟᱹ ᱢᱮᱱᱟᱜ ᱠᱟᱫ ᱞᱮᱭᱟ ᱪᱮᱫᱟᱜ ᱥᱮ ᱩᱫ ᱡᱟᱹᱥᱛᱤ ᱧᱟᱢᱚᱜᱼᱟ, ᱳᱫ ᱥᱳᱲᱮ ᱟᱹᱰᱤ ᱥᱤᱵᱤᱞ ᱛᱟᱦᱮᱱᱟ, ᱟᱯᱮ ᱥᱮᱫ ᱫᱚ ᱳᱫ ᱠᱚᱯᱮ ᱥᱳᱲᱮ ᱛᱟᱦᱮᱱ ᱜᱮᱭᱟ ᱥᱮ ᱵᱟᱝ? ᱟᱞᱮᱥᱮᱫ ᱫᱚ ᱯᱩᱴᱠᱟᱹ ᱦᱚᱸᱠᱚ ᱥᱳᱚᱲᱮᱭᱟ᱾ ᱥᱮ ᱚᱨ ᱛᱳᱫ ᱳᱫ ᱦᱚᱸᱠᱚ ᱥᱚᱲᱮᱭᱟ ᱟᱨ ᱢᱪᱤᱨᱤ ᱩᱫ‌ ᱦᱚᱸᱠᱚ ᱥᱚᱲᱮᱭᱟ ᱟᱯᱮ ᱥᱮᱫ ᱫᱚᱯᱮ ᱥᱚᱲᱮ ᱛᱟᱦᱮᱱᱟ ᱥᱮ ᱵᱟᱝ?